ᱮᱸ ᱡᱚᱦᱟᱨ
ᱦᱮᱞᱳ
ᱦᱳᱭ ᱜᱚᱢᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ
ᱦᱳᱭ ᱟᱸᱜ ᱡᱚᱢ ᱵᱟᱲᱟ ᱠᱚ ᱦᱩᱭᱱᱟᱥᱮ ᱵᱟᱝ ᱜᱚᱝᱠᱮ? ᱫᱟᱹᱞ
ᱦᱮᱸ ᱡᱚᱢ ᱵᱟᱲᱟ ᱠᱚ ᱦᱩᱭᱮᱱᱟ᱾
ᱛᱟᱦᱞᱮ ᱟᱹᱵᱤᱱ ᱵᱤᱱ ᱡᱚᱢ, ᱦᱮᱸᱜ ᱮ ᱡᱚᱢ ᱠᱟᱛᱮ ᱡᱤᱨᱟᱹᱣ ᱵᱟᱲᱟ ᱦᱩᱭᱩᱜ ᱠᱟᱱᱟ᱾
ᱦᱳᱭ ᱦᱳᱭ ᱦᱳᱭ ᱟᱹᱞᱤᱧ ᱦᱚᱸ ᱡᱚᱢ ᱠᱟᱛᱮᱜ ᱱᱚᱜᱼᱚᱭ ᱡᱤᱨᱟᱹᱣ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱪᱮᱫ ᱩᱛᱩ ᱟᱛᱮᱫ ᱛᱟ ᱫᱚ ᱵᱮᱱ ᱡᱚᱢ ᱠᱮᱫ ᱛᱮ?
ᱟᱹᱞᱤᱧ ᱢᱟ ᱦᱸᱚᱜᱼᱚᱭ ᱠᱟᱹᱴᱤᱡ ᱯᱩᱴᱠᱟᱹᱣ ᱱᱟᱜ ᱦᱟᱞᱟᱝ ᱟᱜᱩᱞᱮᱫ ᱠᱚᱣᱟ ᱠᱚ ᱠᱟᱹᱴᱤᱡ ᱯᱷᱩᱴᱠᱟᱹ ᱜᱮ ᱡᱟᱦᱟᱸ ᱜᱮ ᱥᱳᱲᱮ ᱵᱟᱲᱟ ᱦᱩᱭ ᱮᱱᱟ ᱛᱮᱦᱤᱧ ᱠᱟᱹᱴᱤᱡ ᱦᱟᱴ ᱨᱮᱱᱟᱜ ᱛᱟᱦᱮᱸ ᱠᱟᱱᱟ ᱚᱱᱛᱮ ᱠᱷᱚᱱᱟᱜ ᱠᱟᱹᱴᱤᱡ ᱡᱤᱞ ᱟᱹᱜᱩ ᱦᱩᱭ ᱞᱮᱱᱟ
ᱦᱩᱸ
ᱟᱨ ᱯᱩᱴᱠᱟᱹ ᱡᱮᱞ ᱟᱨ ᱯᱩᱴᱠᱟᱹ ᱜᱮ ᱥᱳᱲᱮ ᱦᱩᱭ ᱠᱟᱱᱟ ᱚᱱᱟ ᱜᱮ ᱡᱚᱢ ᱵᱟᱲᱟ ᱦᱩᱭᱱᱟ
ᱚ ᱟᱪᱪᱷᱟ ᱟᱪᱪᱷᱟ ᱛᱟᱦᱞᱮ ᱛᱟᱨᱯᱚᱨ ᱚᱱᱮ ᱯᱷᱩᱴᱠᱟᱹ ᱫᱚ ᱵᱟᱝ ᱵᱤᱨ ᱠᱷᱚᱱ ᱯᱮ ᱦᱞᱟᱝ ᱟᱜᱩ ᱞᱮᱜ ᱠᱚᱣᱟ ᱛᱚ ᱵᱟᱝ
ᱦᱩᱭ ᱢᱟ ᱵᱤᱨ ᱠᱷᱚᱱ ᱱᱮᱛᱟᱨ ᱢᱟ ᱦᱚᱜᱚᱝᱠᱟ ᱫᱟᱜ ᱫᱟᱭ ᱛᱚ ᱠᱟᱹᱴᱤᱡ ᱠᱚᱢ ᱠᱚᱢ ᱚᱱᱟ ᱠᱷᱟᱹᱛᱤᱨ ᱯᱩᱴᱠᱟᱹ ᱠᱚᱦᱚᱸ ᱠᱚ ᱧᱟᱢᱚᱜ ᱜᱮᱭᱟ ᱟᱨ ᱩᱫ ᱠᱚᱦᱚᱸ ᱚᱱᱟ ᱧᱟᱢᱚᱜ ᱜᱮᱭᱟ
ᱟᱪᱪᱷᱟ
ᱛᱚ ᱜᱚᱝᱠᱮ ᱟᱯᱮ ᱥᱮᱱ ᱦᱸᱟᱜ ᱯᱩᱴᱠᱟᱹ ᱢᱩᱴᱠᱟᱹ ᱠᱚ ᱱᱟᱦᱜ ᱠᱚ ᱚᱢᱚᱱᱼᱚᱜ ᱜᱮᱭᱟ ᱥᱮ ᱵᱟᱝ ᱪᱮᱫ ᱞᱮᱠᱟ
ᱟᱫᱚ ᱠᱷᱟᱱ ᱦᱮᱸ ᱦᱳᱭ ᱫᱚᱠᱚ ᱦᱳᱭᱳᱜ ᱜᱮᱭᱟ ᱠᱷᱟᱱ ᱚᱲᱟᱜ ᱨᱮ ᱟᱹᱞᱤᱧ ᱫᱚ ᱵᱟᱝ ᱞᱤᱧ ᱛᱟᱦᱮᱸᱱ ᱜᱮᱭᱟ ᱛᱚ ᱚᱲᱟᱜ ᱨᱮᱫᱚ ᱟᱹᱞᱤᱧ ᱫᱚ ᱦᱟᱸᱜ ᱠᱷᱟᱱ ᱵᱟᱭᱨᱮ ᱥᱮᱫ ᱞᱤᱧ ᱛᱟᱦᱮᱸᱱ ᱜᱮᱭᱟ ᱛᱚ ᱟᱫᱚ ᱦᱟᱸᱜ ᱠᱷᱟᱱ ᱪᱟᱞᱟᱣ ᱵᱟᱲᱟ ᱞᱮᱠᱷᱟᱱ ᱡᱚᱢ ᱵᱟᱲᱟ ᱫᱚ ᱦᱩᱭᱩᱜ ᱜᱮᱭᱟ ᱦᱟᱸᱜ ᱠᱷᱟᱱ
ᱦᱩᱸ ᱦᱩᱸ ᱦᱩᱸ ᱦᱩᱸ
ᱯᱩᱴᱠᱟᱹ ᱦᱟᱸᱜ ᱠᱷᱟᱱ ᱫᱤᱱᱟᱹᱢ ᱫᱚ ᱵᱟᱝᱵᱤᱱ ᱧᱟᱢ ᱠᱚᱣᱟ ᱥᱮ ᱦᱟᱸᱜ ᱠᱷᱟᱱ ᱢᱤᱫ ᱥᱚᱢᱚᱭ ᱠᱚ ᱧᱟᱢᱚᱜᱼᱟ ᱩᱱᱠᱩ ᱦᱚᱸ
ᱦᱳᱭ ᱜᱚᱢᱠᱮ ᱢᱟᱱᱮ ᱮᱢᱚᱱ ᱠᱟᱱᱟ ᱠᱚ ᱮᱢᱚᱱ ᱡᱤᱱᱤᱥ ᱠᱟᱱᱟ ᱵᱟᱝ ᱱᱤᱭᱟᱹ ᱢᱟᱱᱮ ᱳᱫ ᱟᱨ ᱯᱩᱴᱠᱟᱹ ᱫᱚ ᱚᱱᱟ ᱴᱟᱭᱤᱢ ᱨᱮᱜᱮ ᱱᱟᱦᱜ ᱧᱟᱢᱚᱜᱼᱟ ᱢᱟᱱᱮ ᱥᱳᱚᱢᱚᱭ ᱡᱩᱫᱤ ᱚᱱᱟ ᱯᱟᱨᱚᱢᱚᱜᱼᱟ ᱟᱫᱚ ᱵᱟᱝ ᱠᱚ ᱧᱟᱢᱚᱜ ᱜᱮᱭᱟ ᱠᱤᱨᱤᱧ ᱛᱮᱦᱚᱸ ᱟᱫᱚ ᱱᱟᱦᱽ ᱵᱟᱝᱠᱚ ᱧᱟᱢᱚᱜ ᱜᱮᱭᱟ
ᱦᱩᱸ ᱚᱱᱟ ᱫᱚ ᱦᱟᱸᱜᱠᱷᱟᱱ ᱡᱟᱦᱟᱸ ᱠᱚ ᱢᱮᱱ ᱫᱟ ᱧᱟᱢ ᱠᱷᱟᱱ ᱫᱚ ᱢᱤᱫ ᱥᱚᱢᱚᱭ ᱜᱮᱵᱚᱱ ᱧᱟᱢ ᱟ ᱠᱤᱱᱛᱩ ᱟᱫᱚ ᱦᱟᱱᱮ ᱥᱟᱨᱟ ᱵᱚᱪᱷᱚᱨ ᱨᱮ ᱦᱟᱸᱜᱠᱷᱟᱱ ᱮᱴᱟᱜ ᱥᱚᱵᱽᱡᱤ ᱞᱮᱠᱟ ᱡᱟᱦᱟᱸ ᱥᱚᱵᱽᱡᱤ ᱞᱮᱠᱟ ᱛᱤᱥ ᱫᱚ ᱵᱟᱝ ᱠᱟᱱᱟ ᱥᱮ ᱚᱱᱟ ᱫᱚ
ᱦᱳᱭ ᱦᱳᱭ ᱦᱳᱭ
ᱦᱩᱸ
ᱦᱩᱸ
ᱵᱟᱝᱠᱷᱟᱱ ᱫᱚ ᱥᱚᱵᱽᱡᱤ ᱴᱚᱵᱡᱤ ᱠᱚᱫᱚ ᱧᱮᱞ ᱵᱮᱱ ᱦᱟᱸᱠᱷᱟᱱ ᱜᱚᱴᱟ ᱵᱚᱪᱷᱚᱨ ᱵᱤᱱ ᱧᱟᱢ ᱟ
ᱦᱳᱭ ᱢᱟᱱᱮ ᱥᱚᱵᱡᱤ ᱦᱚᱸ ᱦᱮᱸ ᱥᱚᱵᱽᱡᱤ ᱜᱚᱴᱟ ᱵᱚᱪᱷᱚᱨ ᱜᱮ ᱱᱟᱦᱜ ᱧᱟᱢᱚᱜᱼᱟ ᱡᱟᱦᱟᱸ ᱠᱚᱸ ᱦᱳᱭᱛᱚ ᱨᱟᱵᱟᱝ ᱫᱤᱱ ᱧᱟᱢᱚᱜᱼᱟ ᱚᱱᱟ ᱦᱚᱸ ᱱᱮᱛᱟᱨ ᱦᱚᱸ ᱱᱟᱦᱜ ᱧᱟᱢᱚᱜ ᱠᱟᱱ ᱜᱮᱭᱟ ᱵᱟᱡᱟᱨ ᱠᱚᱨᱮᱫ
ᱦᱮᱸ ᱦᱮᱸ ᱛᱟᱦᱚᱞᱮ ᱚᱱᱮ ᱵᱤᱨ ᱛᱱᱟᱹᱜ ᱥᱟᱹᱜᱤᱧ ᱨᱮ ᱢᱮᱱᱟᱜ ᱯᱮᱭᱟ
ᱦᱩᱭᱩᱜᱼᱟ ᱚᱱᱠᱟ ᱦᱮᱸ ᱵᱮᱥᱤ ᱵᱟᱝ ᱥᱟᱹᱜᱤᱧᱟ ᱥᱩᱨ ᱧᱚᱜ ᱜᱮᱛᱟ ᱞᱮᱭᱟ ᱵᱤᱨ ᱠᱚᱫᱚ ᱚᱸᱰᱮ ᱠᱷᱚᱱᱟᱜ ᱜᱮ ᱱᱟᱦᱜ ᱯᱩᱴᱠᱟᱹ ᱠᱚᱫᱚ ᱱᱟᱦᱜ ᱠᱚ ᱦᱟᱞᱟᱝ ᱟᱹᱜᱩ ᱠᱚᱣᱟ
ᱛᱟᱦᱚᱞᱮ ᱜᱚᱝᱠᱮ ᱢᱤᱫᱴᱟᱝ ᱠᱩᱠᱞᱤ ᱞᱤᱧ ᱫᱚᱦᱚᱭᱟ
ᱦᱳᱭ ᱞᱟᱹᱭ ᱵᱤᱱ
ᱯᱷᱩᱴᱠᱟᱹ ᱫᱚ ᱛᱟᱦᱚᱞᱮ ᱦᱟᱸᱜᱠᱷᱟᱱ ᱠᱷᱟᱱ ᱚᱠᱟ ᱞᱮᱠᱟ ᱵᱷᱟᱵᱛᱮ ᱵᱮᱱᱟᱣ ᱦᱩᱭᱩᱜ ᱟᱠᱚ
ᱦᱳᱭ ᱦᱳᱭ ᱵᱟᱹᱞᱤᱧ ᱵᱩᱡᱽ ᱵᱟᱹᱞᱤᱧ ᱟᱸᱡᱚᱢ ᱛᱤᱭᱳᱜ ᱞᱮᱫᱟ ᱞᱟᱦᱟ ᱫᱚ
ᱢᱟᱱᱮ ᱯᱩᱴᱠᱟᱹ ᱫᱚ ᱦᱸᱟᱜᱠᱷᱟᱱ ᱚᱠᱟ ᱞᱮᱠᱟ ᱠᱚ ᱦᱳᱭᱳᱜᱼᱟ
ᱯᱩᱴᱠᱟᱹ ᱫᱚ ᱜᱚᱢᱠᱮ ᱚᱛ ᱨᱮᱜᱮ ᱱᱟᱦᱜ ᱠᱚ ᱦᱩᱭᱩᱜᱼᱟ ᱠᱟᱹᱴᱤᱡ ᱠᱚ ᱢᱟᱱᱮ ᱠᱚ ᱯᱟᱹᱴᱩᱵ ᱠᱚᱣᱟ ᱟᱨᱠᱤ ᱢᱟᱱᱮ ᱩᱴᱩᱵ ᱠᱚᱣᱟ ᱠᱚ ᱠᱟᱹᱴᱤᱡ ᱪᱩᱞᱩᱝ
ᱟᱪᱪᱷᱟ ᱟᱪᱷᱟ ᱟᱪᱷᱟ ᱟᱪᱷᱟ ᱚ
ᱵᱮᱥ ᱪᱮᱦᱨᱟ ᱧᱟᱜ ᱵᱟ ᱵᱟᱝᱵᱤᱱ ᱠᱚᱭᱚᱜ ᱤᱫᱤ ᱠᱚᱢᱟ
ᱦᱮᱸ ᱦᱮᱸ ᱟᱪᱪᱷᱟ, ᱢᱟᱱᱮ ᱦᱩᱰᱤᱧ ᱧᱚᱜ ᱦᱳᱠᱚ ᱦᱩᱭᱩᱜᱼᱟ ᱥᱮ ᱚᱱᱠᱟ ᱫᱚ ᱵᱟᱝ?
ᱦᱳᱭ ᱦᱩᱰᱤᱧ ᱦᱩᱰᱤᱧ ᱜᱮ ᱢᱟᱱᱮ ᱩᱱᱠᱩ ᱡᱟᱦᱟᱸᱭ ᱵᱟᱹᱵᱤᱱ ᱧᱮᱞ ᱟᱠᱟᱫ ᱠᱚᱣᱟ ᱥᱤᱥᱤ ᱜᱩᱞᱤ ᱠᱚ
ᱦᱳᱭ ᱦᱳᱭ,
ᱦᱳᱭ ᱚᱱᱠᱟ ᱠᱚ ᱦᱩᱭᱩᱜᱼᱟ ᱾ ᱚᱱᱟ ᱥᱤᱥᱤ ᱜᱩᱞᱤ ᱠᱷᱚᱱᱟᱜ ᱠᱟᱹᱴᱤᱡ ᱫᱚ ᱠᱟᱹᱴᱤᱡ ᱥᱟᱢᱟᱱ ᱢᱟᱨᱟᱝ ᱚᱜ ᱟᱠᱚ ᱟᱨᱠᱤ᱾ ᱱᱩᱠᱩ ᱢᱟ ᱚᱛ ᱨᱮᱜᱮ ᱠᱚ ᱦᱩᱭᱩᱜᱼᱟ ᱟᱨ ᱩᱱᱠᱩ ᱠᱟᱹᱴᱤᱡ ᱠᱚ ᱯᱟᱹᱴᱩᱜ ᱠᱟᱜᱼᱟ ᱠᱚ᱾ ᱟᱨ ᱡᱟ ᱵᱮᱥ ᱧᱚᱜ ᱠᱟᱹᱴᱤᱡ ᱵᱟᱝ ᱠᱚᱭᱚᱜ ᱤᱫᱤᱢᱟ ᱚᱛ ᱨᱮᱱᱟᱜ ᱵᱟᱢ ᱧᱟᱢ ᱠᱚᱣᱟ᱾ ᱟᱨ ᱚᱠᱚᱭ ᱦᱚᱭᱛᱚ ᱵᱟᱝᱠᱚ ᱧᱟᱢ ᱟᱠᱟᱱᱟ᱾ ᱢᱟᱱᱮ ᱡᱟᱦᱟᱸ ᱠᱚ ᱛᱟᱦᱮᱱ ᱠᱟᱱ ᱜᱮᱭᱟ ᱵᱟᱠᱚ ᱧᱟᱢ ᱟᱠᱟᱫ ᱠᱚᱣᱟ ᱩᱱᱠᱩ ᱠᱚᱫᱚ
ᱟᱪᱪᱷᱟ,
ᱩᱱᱠᱩ ᱱᱟᱜ ᱚᱱᱮ ᱥᱤᱛᱩᱝ ᱛᱮᱠᱚ ᱯᱷᱟᱴᱟᱣ ᱜᱤᱲᱤ ᱠᱚᱜᱼᱟ ᱾ ᱟᱨ, ᱚᱱᱠᱟ ᱜᱮᱠᱚ ᱛᱟᱦᱮᱸ ᱠᱚ ᱩᱱᱠᱩ ᱟᱫᱚ ᱟᱨ ᱩᱱᱠᱩ ᱢᱟ ᱱᱟᱜ ᱠᱷᱟᱱ ᱡᱟᱹᱥᱛᱤᱱ ᱠᱚ ᱦᱳᱭ ᱱᱟᱜ ᱵᱤᱥ ᱫᱚ ᱵᱟᱠᱚ ᱦᱟᱨᱟᱜᱼᱟ᱾ ᱩᱱᱠᱩ ᱫᱚ ᱩᱱᱟᱹᱜ ᱜᱮ ᱩᱱ ᱢᱟᱨᱟᱨᱟᱝ ᱜᱮᱠᱚ ᱦᱟᱨᱟᱜᱼᱟ ᱟᱫᱚ ᱵᱟᱠᱚ ᱦᱟᱨᱟᱜᱼᱟ᱾
ᱵᱟ ᱡᱮᱢᱚᱱ ᱩᱫ ᱡᱮᱢᱚᱱ ᱚᱱᱟ ᱫᱚ ᱢᱟᱨᱟᱜ ᱡᱮᱢᱚᱱ ᱪᱷᱟᱛᱟᱜ ᱜᱮᱭᱟ ᱾ ᱩᱫ ᱠᱚᱫᱚ
ᱦᱳᱭ ᱦᱳᱭ ᱚᱱᱟ ᱠᱚᱢᱟ ᱚᱱᱠᱟ ᱠᱟᱹᱴᱤᱡ ᱯᱟᱴᱩᱵ ᱠᱟᱛᱮ ᱡᱟᱦᱟᱸ ᱜᱮ ᱡᱮᱢᱚᱱ ᱚᱱᱟ ᱫᱚ ᱪᱷᱟᱛᱟᱜᱼᱟ ᱟᱹᱰᱤ ᱢᱟᱨᱟᱝ ᱛᱮ ᱛᱟᱨᱯᱚᱨᱮ ᱵᱟᱝᱠᱚ ᱦᱟᱞᱟᱝᱢᱟ ᱟᱫᱚ ᱚᱱᱟ ᱫᱚ ᱞᱟᱵᱟᱣ ᱜᱤᱲᱤ ᱠᱚᱜᱼᱟ᱾ ᱢᱮᱱᱠᱷᱟᱱ ᱚᱱᱟ ᱫᱚ ᱚᱱᱠᱟ ᱫᱚ ᱵᱟᱝ᱾ ᱢᱟᱱᱮ ᱚᱱᱟ ᱫᱚ ᱚᱱᱠᱟ ᱯᱟᱹᱴᱩᱵ ᱠᱟᱜᱼᱟᱭ ᱚᱱᱟ ᱨᱮᱜᱮ ᱾ ᱚᱱᱟ ᱠᱷᱚᱱᱟᱜ ᱦᱚᱸ ᱵᱟᱭ ᱢᱟᱨᱟᱝᱚᱜᱼᱟ᱾ ᱟᱨ ᱡᱩᱫᱤ ᱡᱟᱦᱟᱸᱭ ᱵᱟᱝᱠᱚ ᱦᱟᱞᱟᱝ ᱤᱫᱤᱭᱮᱭᱟ ᱩᱱᱤ ᱫᱚ ᱟᱫᱚ ᱢᱟᱱᱮ ᱯᱷᱟᱴᱟᱣ ᱠᱟᱛᱮ ᱟᱫᱚ ᱩᱱᱤ ᱫᱚ ᱟᱫᱚ ᱱᱚᱥᱴᱚᱭᱱᱟᱭ ᱟᱨᱠᱤ ᱢᱟᱱᱮ ᱵᱟᱹᱲᱤᱡ᱾ ᱩᱱᱤ ᱫᱚ ᱟᱫᱚ ᱵᱟᱭ ᱜᱟᱱᱚᱜᱼᱟ ᱾ ᱟᱨ ᱱᱟᱜ ᱵᱤ ᱥᱤ ᱢᱟᱨᱟᱝ ᱠᱚᱦᱚᱸ ᱱᱟᱜ ᱚᱱᱟ ᱠᱚ ᱚᱱᱟ ᱡᱟᱦᱟᱸ ᱥᱟᱹᱭᱤᱡ ᱛᱟᱠᱚ ᱚᱱᱟ ᱠᱷᱚᱱᱟᱜ ᱠᱟᱹᱴᱤᱡ ᱠᱚ ᱢᱟᱨᱟᱝ ᱞᱮᱱᱠᱷ ᱟᱱ ᱟᱫᱚ ᱩᱱᱠᱩ ᱫᱚ ᱟᱫᱚ ᱠᱷᱟᱨᱟᱯᱚᱜ ᱟᱠᱚ ᱾ ᱢᱟᱱᱮ ᱵᱷᱤᱛᱤᱨ ᱨᱮ ᱦᱮᱸᱫᱮ ᱦᱮᱸᱫᱮ ᱛᱟᱠᱚᱣᱟ ᱩᱱᱠᱩ ᱫᱚ ᱱᱚᱥᱴᱚᱜ ᱾ ᱩᱱᱠᱩ ᱫᱚ ᱟᱫᱚ ᱵᱟᱹᱲᱤᱡ ᱮᱱᱟᱠᱚ ᱾ ᱩᱱᱠᱩ ᱫᱚ ᱟᱫᱚ ᱵᱟᱝᱠᱚ ᱜᱟᱱᱚᱜᱼᱟ ᱡᱚᱢ ᱫᱚᱱᱟᱜ᱾
ᱟᱪᱪᱷᱟ ᱟᱪᱪᱷᱟ, ᱢᱟᱱᱮ ᱢᱟᱱᱮ ᱩᱱᱠᱩ ᱫᱚ ᱢᱟᱱᱮ ᱦᱮᱸᱫᱮ ᱞᱮᱠᱷᱟᱱ ᱫᱚ ᱢᱟᱱᱮ ᱵᱷᱤᱛᱤᱨ ᱨᱮᱜᱮ ᱦᱮᱸᱫᱮᱜᱼᱟ ᱚᱱᱟ ᱫᱚ ᱢᱟᱱᱮ ᱡᱚᱢ ᱫᱚ ᱵᱟᱝ ᱜᱟᱱᱼᱟ ᱱᱚᱥᱴ ᱟᱠᱚ ᱵᱟᱝ, ᱟᱪᱪᱷᱟ ᱟᱪᱪᱷᱟ ᱟᱪᱪᱷᱟ᱾
ᱛᱚ ᱜᱚᱢᱠᱮ ᱡᱚᱢ ᱵᱟᱲᱟ ᱟᱠᱟᱫ ᱠᱚᱣᱟᱵᱤᱱ ᱥᱮ ᱵᱟᱝ?
ᱦᱮᱸ, ᱟᱹᱞᱤᱧ ᱫᱚ ᱠᱷᱟᱱ ᱟᱹᱜᱩ ᱠᱟᱛᱮᱫ ᱟᱹᱜᱩ ᱠᱟᱛᱮᱫ ᱠᱚ ᱡᱚᱢ ᱦᱚᱪᱚ ᱠᱟᱜ ᱞᱮᱭᱟ ᱟᱹᱞᱤᱧ ᱛᱮᱫ ᱫᱚ ᱵᱟᱝᱞᱤᱧ ᱧᱮᱞ ᱠᱟᱜ ᱠᱚᱣᱟ ᱟᱠᱷᱟᱱ᱾
ᱦᱳᱭ ᱦᱳᱭ ᱦᱳᱭ᱾ ᱟᱫᱚ ᱱᱟᱜ ᱛᱟᱦᱮᱱᱟᱵᱤᱱ ᱛᱮᱱᱟᱜ ᱟᱫᱚ ᱪᱤᱠᱟᱹᱛᱮ ᱟᱫᱚᱵᱤᱱ
ᱦᱮᱸ ᱟᱫᱚ ᱢᱮᱫ ᱛᱮ ᱧᱮᱞ ᱞᱮᱠᱷᱟᱱ ᱫᱚ ᱦᱮᱸ, ᱦᱮᱸ ᱞᱟᱹᱭ ᱵᱤᱱ? ᱦᱮᱸ ᱦᱮᱸ ᱡᱚᱢ ᱛᱮᱫᱚ ᱟᱹᱰᱤ ᱢᱚᱡᱽ ᱠᱚ ᱟᱹᱭᱠᱟᱹᱜᱼᱟ ᱾ ᱟᱫᱚ ᱢᱮᱫ ᱛᱮᱜᱮ ᱵᱟᱝ ᱜᱮᱞᱤᱧ ᱧᱮᱞ ᱠᱟᱜ ᱠᱚᱣᱟ ᱦᱟᱸᱜ ᱠᱷᱟᱱ᱾
ᱦᱳᱭ ᱦᱳᱭ ᱦᱳᱭ᱾
ᱚᱻ ᱾ ᱛᱟᱦᱚᱞᱮ ᱟᱨ ᱦᱮᱸ ᱞᱟᱹᱭᱵᱤᱱ? ᱟᱨ ᱞᱟᱹᱭ ᱫᱟᱞᱤᱧ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱥᱟᱺᱜᱤᱱ ᱜᱚᱝᱠᱮ?
ᱪᱟᱥ ᱠᱟᱹᱢᱤ ᱢᱟ ᱱᱚᱜᱼᱚᱭ ᱧᱮᱞ ᱫᱟᱹᱵᱤᱱ ᱛᱚ ᱡᱮ ᱵᱮᱥ ᱧᱚᱜ ᱵᱟᱭ ᱫᱟᱜ ᱫᱟ ᱾ ᱟᱨ ᱚᱱᱠᱟ ᱡᱷᱤᱯᱤᱨ ᱡᱷᱤᱯᱤᱨ ᱮ ᱫᱟᱜ ᱮᱫᱟ ᱟᱫᱚ ᱱᱟᱜ ᱪᱟᱥ ᱠᱟᱹᱢᱤ ᱠᱚᱫᱚ ᱟᱫᱚ ᱠᱟᱹᱴᱤᱡ ᱦᱚᱸ ᱱᱟᱜ ᱵᱟᱝ ᱟᱨᱟᱢᱵᱷᱚ ᱟᱠᱟᱱᱟ ᱱᱤᱭᱟᱹ ᱥᱮᱨᱢᱟ ᱫᱚ ᱱᱟᱜ ᱟᱞᱟᱭ᱾ ᱢᱚᱱᱟᱭ ᱦᱩᱭᱩᱜ ᱠᱟᱱᱟ ᱥᱮ ᱪᱤᱠᱟᱹᱜᱼᱟ᱾ ᱥᱟᱱ ᱵᱚᱸᱜᱟ ᱚᱱᱟᱛᱮᱠᱤ ᱢᱮᱱᱟᱜ ᱜᱮᱭᱟ ᱾ ᱛᱚᱞᱟ ᱠᱚ ᱛᱚ ᱦᱟᱲᱟᱢ ᱟᱠᱟᱱᱟ᱾ ᱡᱟᱦᱟᱸ ᱠᱚᱨᱮ ᱵᱟᱠᱚᱭ ᱠᱟᱱᱟ ᱚᱱᱟ ᱠᱚᱦᱚᱸ ᱵᱟᱝ ᱞᱟᱜᱟᱣ ᱠᱟᱱᱟ ᱫᱟᱜ ᱠᱚ ᱾ ᱵᱟᱠᱚᱭ ᱠᱚ ᱢᱮᱱᱟᱜ ᱠᱚ ᱨᱮᱦᱚᱸ᱾
ᱦᱩᱸ ᱦᱩᱸ ᱦᱩᱸ ᱾ ᱵᱟᱝ ᱟᱞᱮ ᱦᱟᱸᱜ ᱠᱷᱟᱱ ᱱᱚᱣᱟ ᱫᱷᱟᱨᱟ ᱫᱚ ᱟᱱᱮ ᱛᱮᱦᱮᱧ ᱫᱚ ᱫᱚᱢᱮ ᱜᱮ ᱫᱟᱜ ᱠᱮᱫᱟᱭ ᱥᱮ᱾ ᱛᱮᱦᱮᱧ ᱫᱚ ᱦᱟᱱᱮ ᱥᱮᱛᱟᱜ ᱠᱷᱚᱱ ᱫᱟᱜ ᱟᱨᱟᱢᱵᱚ ᱠᱟᱜᱟᱭ ᱱᱤᱛᱳᱜ ᱦᱚᱸ ᱠᱷᱟᱱ ᱫᱟᱜᱮᱫ ᱜᱮᱭᱟᱭ ᱾
ᱦᱳᱭ ᱦᱳᱭ ᱦᱳᱭ ᱾
ᱱᱤᱛᱚᱜ ᱫᱚ ᱟᱨᱦᱚ ᱡᱟᱹᱥᱛᱤᱮᱱᱟ ᱱᱤᱛᱚᱜ ᱫᱚ
ᱦᱳᱭ ᱦᱳᱭ ᱟᱫᱚ ᱵᱟᱝᱪᱚ ᱟᱫᱚ ᱦᱩᱭᱩᱜ ᱜᱮᱭᱟ ᱱᱚᱜ-ᱚᱭ ᱱᱚᱱᱛᱮ ᱫᱚ ᱡᱟᱹᱥᱛᱤ ᱜᱮ ᱦᱚᱭᱛᱚ ᱫᱟᱜ ᱫᱟᱭ ᱾ ᱟᱞᱮ ᱥᱮᱫ ᱢᱟ ᱫᱟᱜ ᱜᱮ ᱵᱟᱭ ᱫᱟᱜᱮᱫ ᱫᱚ ᱠᱟᱹᱴᱤᱡ ᱦᱚᱸ ᱾
ᱮᱱᱛᱮ ᱨᱮ ᱪᱟᱥ ᱠᱟᱹᱢᱤ ᱠᱷᱚᱱᱟᱜ ᱛᱟᱭᱱᱚᱢ ᱟᱠᱟᱱ ᱦᱟᱱᱛᱟᱲ ᱠᱟᱱᱟ ᱮᱠᱷᱚᱱ ᱫᱚ ᱾
ᱜᱚᱴᱟ ᱥᱮᱫ ᱜᱮ ᱠᱷᱟᱱ ᱵᱷᱮᱜᱟᱨ ᱜᱮ ᱠᱷᱟᱱ ᱾ ᱱᱚᱸᱰᱮ ᱠᱷᱟᱱ ᱫᱟᱜ ᱫᱟ ᱮᱠᱷᱟᱱ ᱢᱤᱫ ᱠᱤᱞᱳᱢᱤᱴᱟᱨ ᱥᱟᱺᱜᱤᱧ ᱪᱟᱞᱟᱣ ᱠᱟᱛᱮ ᱧᱮᱞ ᱵᱤᱱ ᱵᱟᱝ ᱮ ᱫᱟᱜ ᱫᱟ ᱾
ᱦᱳᱭ ᱦᱳᱭ ᱦᱳᱭ ᱚᱱᱠᱟ ᱜᱮᱛᱚ ᱱᱟᱜ ᱦᱩᱭᱩᱜ ᱠᱟᱱ ᱮᱱ ᱾ ᱱᱚᱛᱮ ᱨᱮ ᱫᱟᱜ ᱠᱷᱟᱱ ᱦᱟᱱᱛᱮ ᱨᱮᱫᱚ ᱟᱫᱚ ᱧᱮᱞ ᱵᱤᱱ ᱥᱤᱛᱩᱝ ᱠᱟᱫᱟᱭ ᱾
ᱦᱳᱭ
ᱛᱟᱦᱚᱞᱮ ᱜᱚᱝᱠᱮ ᱟᱹᱵᱤᱱ ᱫᱚ ᱠᱷᱟᱱ ᱚᱲᱟᱜ ᱠᱚᱨᱮ ᱥᱮ ᱵᱟᱭᱨᱮ ᱨᱮᱜᱮ ᱢᱮᱱᱟᱜ ᱵᱤᱱᱟ
ᱵᱟᱝ ᱵᱟᱝ ᱟᱹᱞᱤᱧ ᱢᱟ ᱚᱲᱟᱜ ᱠᱚᱨᱮ ᱜᱮ ᱱᱟᱜ ᱢᱮᱱᱟᱜ ᱞᱤᱧᱟ ᱾ ᱦᱳᱭ ᱪᱟᱥ ᱵᱟᱥ ᱠᱚ ᱧᱮᱞ ᱵᱟᱲᱟ ᱦᱩᱭᱩᱜ ᱠᱟᱱᱟ ᱡᱟᱦᱟᱸ ᱜᱮ ᱾ ᱚᱱᱟ ᱠᱚᱜᱮ ᱚᱲᱟᱜ ᱠᱚᱨᱮ ᱜᱮᱞᱤᱧ ᱠᱟᱹᱢᱤ ᱠᱟᱭ ᱠᱟᱹᱢᱤ ᱵᱟᱲᱟᱭ ᱜᱮᱭᱟ ᱾
ᱚᱲᱟᱜ ᱠᱚ ᱱᱟᱦᱟᱛᱚ ᱧᱮᱞ ᱦᱩᱭᱩᱜᱼᱟ ᱵᱟᱝ ᱾
ᱦᱳᱭ ᱚᱲᱟᱜ ᱠᱚᱨᱮᱱᱟᱜ ᱦᱚᱸᱛᱚ ᱧᱮᱞ ᱵᱟᱲᱟ ᱦᱩᱭᱩᱜ ᱜᱮᱭᱟ ᱥᱮ ᱾ ᱵᱟᱝᱠᱷᱟᱱ ᱱᱟᱜ
ᱟᱫᱚ ᱦᱮᱸ ᱛᱟᱨᱯᱚᱨ ᱜᱚᱝᱠᱮ ᱛᱟᱦᱚᱞᱮ ᱱᱤᱭᱟᱹ ᱥᱩᱢᱩᱭ ᱢᱟᱱᱮ ᱥᱚᱵᱽᱡᱤ ᱠᱚᱯᱮ ᱪᱮᱫ ᱠᱚᱯᱮ ᱪᱟᱥ ᱜᱮᱭᱟᱯᱮ ᱾
ᱥᱚᱵᱽᱡᱤ ᱢᱟ ᱱᱤᱭᱟᱹ ᱥᱩᱢᱩᱭ ᱫᱚ ᱥᱮᱨᱚᱠᱚᱢ ᱫᱚ ᱱᱟᱜ ᱟᱞᱮ ᱫᱚ ᱱᱟᱜ ᱵᱟᱝᱞᱮ ᱪᱟᱥ ᱜᱮᱭᱟ ᱥᱚᱵᱽᱡᱤ ᱠᱚᱫᱚ ᱚ ᱡᱟᱦᱟᱸ ᱜᱮ ᱚᱲᱟᱜ ᱨᱮ ᱡᱚᱢ ᱵᱟᱲᱟ ᱞᱮᱠᱟ᱾ ᱵᱟᱲᱜᱮ ᱠᱚᱨᱮᱜᱮ ᱨᱚᱦᱚᱭ ᱵᱟᱲᱟ ᱦᱩᱭ ᱟᱠᱟᱱᱟ ᱵᱮᱸᱜᱟᱲ ᱠᱚ ᱡᱷᱤᱸᱜᱟᱹ ᱠᱚ ᱾
ᱠᱟᱨᱞᱟ ᱢᱟᱨᱞᱟ ᱠᱚ ᱚᱱᱟ ᱠᱚ ᱨᱚᱦᱚᱭ ᱵᱟᱲᱟ ᱦᱩᱭ ᱠᱟᱱᱟ ᱟᱭ ᱡᱚᱢ ᱞᱮᱠᱟ ᱟᱨᱠᱤ ᱾ ᱟᱨ ᱱᱮᱛᱟᱨᱟᱜ ᱡᱟ ᱱᱚᱰᱮ ᱡᱟᱹᱥᱛᱤ ᱠᱟᱱᱟ ᱵᱟᱝ ᱥᱚᱵᱽᱡᱤ ᱠᱚᱨᱮᱱᱟᱜ ᱫᱟᱢ ᱾
ᱦᱮᱸ ᱦᱮᱸ ᱮᱱᱠᱷᱟᱱ ᱦᱟᱛᱟᱣ ᱦᱚᱸ ᱛᱤᱱᱟᱹᱜ ᱵᱤᱱ ᱦᱟᱛᱟᱣᱟ ᱮᱠᱷᱟᱱ᱾
ᱦᱳᱭ ᱦᱟᱛᱟᱣ ᱦᱚᱸ ᱛᱤᱱᱟᱹᱜ ᱵᱤᱱ ᱦᱟᱛᱟᱣᱟ ᱚᱱᱟ ᱠᱷᱟᱱ ᱫᱚ ᱫᱟᱹ ᱚᱲᱟᱜ ᱨᱮ ᱛᱟᱦᱮᱸᱞᱮᱱ ᱠᱷᱟᱱ ᱡᱟᱦᱟᱸᱜᱮ ᱠᱟᱹᱴᱤᱡ ᱤᱭᱟᱹᱜᱼᱟ ᱟᱨᱠᱤ ᱡᱟᱹᱥᱛᱤᱜᱼᱟ ᱟᱨᱠᱤ ᱾
ᱦᱮᱸ ᱦᱟᱛᱟᱣ ᱩᱱᱟᱹᱜ ᱵᱟᱝ ᱦᱩᱭᱩᱜ-ᱟ ᱛᱟᱯᱚᱨ ᱾ ᱦᱮᱸ ᱚᱱᱟ ᱚᱱᱟ ᱚᱲᱟᱜ ᱨᱮᱱᱟᱜ ᱫᱚ ᱠᱟᱹᱴᱤᱡ ᱛᱤᱸ ᱞᱟᱜᱟᱜ ᱠᱷᱟᱱ ᱫᱚ ᱠᱩᱲᱟᱹᱜᱼᱟ
ᱦᱳᱭ ᱦᱳᱭ ᱦᱳᱭ
ᱟᱨ ᱟᱹᱵᱤᱱ ᱵᱟᱡᱟᱨ ᱠᱷᱚᱱᱟᱜ ᱢᱤᱫ ᱠᱤᱞᱳ ᱵᱮᱱ ᱦᱟᱛᱟᱣ ᱟᱹᱜᱩ ᱠᱮᱫᱟ ᱠᱷᱟᱱ ᱚᱱᱟ ᱫᱚ ᱠᱷᱟᱱ ᱡᱩᱫᱤ ᱵᱟᱝ ᱵᱤᱱ ᱡᱚᱢ ᱫᱟᱲᱭᱟᱫᱟᱜᱼᱟ ᱠᱷᱟᱱ ᱱᱚᱥᱴᱚᱭᱮᱱᱟ ᱦᱮᱸ ᱥᱮ ᱵᱟᱝ ᱾
ᱦᱮᱸ ᱦᱮᱸ ᱦᱩᱸ
ᱟ ᱚᱲᱟᱜ ᱨᱮᱱᱟᱜ ᱠᱷᱟᱱ ᱱᱟᱜ ᱠᱷᱟᱱ ᱡᱟᱦᱟᱸ ᱛᱤᱱᱟᱹᱜ ᱵᱤᱱ ᱡᱚᱢᱟ ᱜᱚᱫ ᱟᱹᱜᱩ ᱠᱮᱫᱟ ᱵᱤᱱ ᱢᱟᱱᱮ ᱤᱥᱤᱱ ᱤᱥᱤᱱ ᱵᱟᱥᱟᱝ ᱵᱟᱥᱟᱝ ᱠᱮᱜ ᱟᱵᱤᱱ ᱵᱟᱥ᱾
ᱦᱩᱭ ᱱᱟ᱾
ᱟᱨ ᱵᱟᱝᱠᱷᱟᱱ ᱵᱟᱡᱟᱨ ᱨᱮᱱᱟᱜ ᱛᱚᱠᱷᱟᱱ ᱟᱹᱜᱩᱭᱟᱵᱤᱱ ᱟᱨᱦᱚᱸ ᱚᱱᱟ ᱡᱚᱢ ᱫᱟᱲᱮᱭᱟᱜᱼᱟᱵᱤᱱ ᱥᱮ ᱵᱟᱝ ᱩᱱᱟᱹᱜ ᱜᱟᱱ ᱵᱤᱱ ᱡᱚᱢ ᱫᱟᱲᱮᱭᱟᱜᱼᱟ ᱥᱮ ᱵᱟᱝᱠᱷᱟᱱ ᱵᱮᱥᱤ ᱫᱤᱱ ᱛᱟᱦᱮᱸᱱᱠᱷᱟᱱ ᱟᱨ ᱱᱚᱥᱴᱚᱜᱼᱟ ᱥᱮ ᱚᱱᱟ ᱠᱚᱦᱚᱸ ᱮᱠᱷᱟᱱ ᱾
ᱦᱳᱭ ᱦᱳᱭ ᱡᱚᱛᱚᱣᱟᱜ ᱚᱱᱟᱜᱮ ᱱᱟᱜ ᱛᱤᱥ ᱠᱚᱨᱮ ᱪᱚ ᱱᱟᱜ ᱠᱚ ᱟᱹᱜᱩ ᱟᱠᱟᱫ ᱜᱚᱫ ᱠᱟᱛᱮᱫ ᱾ ᱟᱨ ᱡᱟᱹᱥᱛᱤ ᱫᱤᱱ ᱦᱚᱸ ᱵᱟᱨ ᱛᱷᱮᱠᱮ ᱢᱤᱽᱫᱤᱱ ᱵᱟᱨ ᱛᱷᱮᱠᱮ ᱯᱮ ᱫᱤᱱ ᱱᱟᱜ ᱛᱟᱦᱮᱱ ᱢᱮ ᱟᱫᱚ ᱚᱱᱟ ᱚᱱᱟ ᱵᱮᱞᱮ ᱱᱚᱥᱴᱚᱜᱼᱟ ᱵᱮᱠᱟᱨᱚᱜᱼᱟ ᱾
ᱢᱟᱱᱮ ᱵᱟᱨ ᱫᱤᱱ ᱯᱟᱨᱚᱢ ᱞᱮᱠᱷᱟᱱ ᱫᱚ ᱟᱫᱚ ᱢᱟᱱᱮ ᱾
ᱟᱫᱚ ᱱᱟᱜ ᱚᱱᱟ ᱫᱚ ᱟᱫᱚ ᱦᱮᱸ ᱟᱫᱚ ᱵᱟᱝ ᱦᱩᱭᱩᱜᱼᱟ ᱾ ᱡᱚᱢ ᱫᱚ ᱱᱟᱜ ᱟᱫᱚ ᱛᱟᱵᱚᱱ ᱫᱚ ᱵᱟᱝ ᱦᱩᱭᱩᱜ-ᱟ᱾
ᱛᱚᱠᱷᱚᱱ ᱫᱚ ᱪᱮᱜ-ᱮᱢ ᱞᱟᱹᱭᱟ ᱟᱨ ᱢᱚᱫᱮ ᱢᱚᱫᱮ ᱤᱭᱟᱹᱜ-ᱟ ᱵᱷᱟᱯ ᱵᱩᱡᱷᱟᱹᱜ-ᱟ᱾ ᱵᱩᱡᱷᱟᱹᱜ-ᱟ ᱛᱟᱨᱯᱚᱨ ᱧᱮᱞ ᱦᱚᱸ ᱧᱮᱞᱚᱜ-ᱟ ᱚᱱᱠᱟ᱾
ᱦᱩᱸ᱾
ᱛᱚ ᱜᱚᱝᱠᱮ ᱛᱟᱦᱚᱞᱮ ᱮᱸᱫ ᱚᱲᱟᱜ ᱠᱚᱫᱚ ᱵᱤᱱ ᱪᱟᱞᱟᱣ ᱵᱟᱲᱟᱜ ᱜᱮᱭᱟ ᱥᱮ ᱵᱟᱝ? ᱟᱸᱡᱚᱢᱮᱜ-ᱟ ᱵᱤᱱ ᱜᱚᱢᱠᱮᱼᱼ ᱦᱮᱞᱳᱣ᱾ ᱜᱚᱝᱠᱮ ᱚᱠᱟᱭ ᱱᱟᱹᱵᱤᱱ?